ᱦᱮᱸ ᱡᱚᱦᱟᱨ ᱜᱮ ᱜᱚᱢᱠᱮ᱾
ᱦᱮᱸ ᱜᱚᱝᱠᱮ ᱡᱚᱦᱟᱨ ᱜᱮ᱾
ᱱᱟᱯᱟᱭ ᱵᱟᱲᱟ ᱜᱮ?
ᱦᱮᱸ ᱜᱚᱝᱠᱮ ᱱᱟᱯᱟᱭ ᱵᱟᱲᱟ ᱜᱮ, ᱟᱢ ᱜᱮ ᱪᱮᱫ ᱞᱮᱠᱟ?
ᱜᱚᱝᱠᱮ ᱱᱤᱛᱚᱜ ᱫᱚ ᱱᱟᱯᱟᱭ ᱵᱟᱲᱟ ᱜᱮ ᱦᱟᱸᱜ ᱟᱯᱟᱛᱚᱛᱚ᱾
ᱟᱪᱪᱷᱟ ᱵᱮᱥ ᱜᱮ ᱡᱮᱢᱚᱱ ᱱᱟᱯᱟᱭ ᱛᱮᱜᱮ ᱵᱚᱱ ᱛᱟᱦᱮᱱ ᱢᱟ᱾
ᱦᱮᱸ, ᱚᱲᱟᱜ ᱠᱚᱨᱮ ᱦᱚᱸ ᱱᱟᱯᱟᱭ ᱵᱟᱲᱟ ᱜᱮ?
ᱦᱮᱸ ᱜᱚᱝᱠᱮ, ᱱᱟᱯᱟᱭ ᱵᱮᱥ ᱵᱟᱲᱟ ᱜᱮ ᱢᱮᱱᱟᱜ ᱟᱠᱟᱫ ᱠᱚᱣᱟ᱾
ᱚᱱᱟᱜᱮ ᱱᱟᱯᱟᱭ ᱛᱮᱵᱚᱱ ᱛᱟᱦᱮᱸ ᱞᱮᱱ ᱠᱷᱟᱡ ᱜᱮ ᱵᱷᱟᱜᱤᱜᱼᱟ ᱪᱮᱫᱟᱜ ᱥᱮ ᱱᱤᱭᱟᱹ ᱢᱟᱹᱱᱢᱤ ᱡᱤᱭᱚᱱ ᱦᱚᱸᱛᱚ ᱢᱤᱫ ᱫᱷᱟᱣ ᱜᱮ ᱧᱟᱢᱚᱜᱼᱟ ᱛᱚ᱾
ᱦᱳᱭ ᱚᱱᱟ ᱦᱚᱸ,
ᱛᱚ ᱜᱚᱝᱠᱮ ᱪᱟᱥ ᱵᱟᱥ ᱠᱚᱫᱚ ᱛᱤᱱᱟᱹᱜ ᱡᱷᱟᱹᱞ ᱯᱮ ᱤᱫᱤ ᱠᱮᱫᱟ?
ᱪᱟᱥ ᱠᱟᱢᱤ ᱠᱚ ᱞᱟᱹᱭ ᱞᱮᱠᱷᱟᱡ ᱜᱚᱝᱠᱮ ᱮᱠᱷᱚᱱ ᱢᱟᱦᱟᱜ ᱱᱚᱜᱼᱚᱭ ᱦᱟᱸᱜ ᱟᱯᱷᱚᱨ ᱠᱚᱦᱚᱸ ᱛᱩᱫ ᱵᱟᱲᱟ ᱠᱟᱛᱮᱜ ᱦᱟᱸᱜ ᱨᱚᱦᱚᱭ ᱦᱚᱸ ᱮᱦᱚᱵ ᱦᱩᱭᱩᱜᱼᱟ᱾ ᱦᱟᱸᱜ ᱠᱟᱴᱤᱡ ᱟᱞᱮᱥᱮᱱ ᱫᱚ ᱮᱠᱫᱚᱢ ᱜᱮ ᱦᱟᱸᱜ ᱞᱮᱴ ᱠᱟᱱᱟ᱾ ᱪᱮᱫᱟᱜ ᱥᱮ ᱫᱟᱜ ᱠᱚᱦᱚᱸ ᱟᱹᱰᱤ ᱠᱟᱹᱢᱤ ᱦᱚᱸ ᱵᱟᱝ ᱮᱦᱚᱵᱚᱜ ᱠᱟᱱᱟ ᱥᱮ ᱛᱚ ᱚᱱᱟ ᱦᱚᱛᱮᱡ ᱛᱮ ᱠᱟᱹᱴᱤᱡ ᱞᱮᱴᱚᱜ ᱠᱟᱱᱟ᱾ ᱟᱯᱮ ᱥᱮᱫ ᱜᱚᱝᱠᱮ ᱪᱮᱫ ᱞᱮᱠᱟ ᱢᱮ ᱢᱟᱱᱮ ᱥᱚᱢᱚᱭ ᱫᱚ ᱛᱤᱱᱟᱹᱜ ᱥᱟᱺᱜᱤᱧᱟ?
ᱟᱞᱮᱥᱮᱱ ᱫᱚ ᱪᱟᱥ ᱠᱟᱹᱢᱤ ᱫᱚ ᱦᱟᱸᱜ ᱪᱟᱵᱟ ᱦᱮᱡ ᱞᱮᱠᱟ ᱜᱮ ᱦᱟᱸᱜ᱾ ᱱᱚᱜᱼᱚᱭ ᱤᱭᱟᱹ ᱥᱚᱢᱚᱭ ᱱᱤᱢᱱᱚ ᱪᱟᱯ ᱦᱩᱭ ᱵᱟᱲᱟᱭᱮᱱ ᱜᱮᱭᱟ ᱛᱚ ᱟᱫᱚ ᱱᱚᱜᱼᱚ ᱱᱚᱝᱠᱟ ᱱᱤᱢᱱᱚ ᱪᱟᱯ ᱥᱚᱢᱚᱭ ᱠᱟᱹᱴᱤᱡ-ᱮ ᱫᱟᱜ ᱵᱟᱲᱟ ᱠᱮᱫᱟ ᱟᱨ ᱮᱸ ᱵᱟᱨᱫᱤᱱ ᱢᱟᱲᱟᱝ ᱮ ᱫᱟᱜ ᱵᱟᱲᱟ ᱞᱮᱫ ᱜᱮᱭᱟ ᱠᱟᱹᱴᱤᱡ ᱡᱳᱨ ᱫᱷᱟᱨᱟ ᱜᱮ ᱥᱮᱛᱟᱜ ᱟᱹᱭᱩᱵ ᱠᱷᱚᱱᱟᱜ ᱮ ᱫᱷᱩᱨᱟᱹᱣ ᱞᱮᱱᱟ, ᱟᱫᱚ ᱚᱱᱟ ᱫᱟᱜ ᱜᱮ ᱟᱨᱚ ᱰᱩᱝᱨᱤ ᱫᱷᱟᱨᱮ ᱠᱚᱨᱮᱱᱟᱜ ᱛᱚ ᱵᱩᱰᱭᱟᱹ ᱠᱷᱮᱛ ᱛᱚ ᱟᱫᱚ ᱫᱟᱜ ᱠᱚ ᱞᱤᱸᱜᱤᱱ ᱟᱬᱜᱚᱭᱮᱱ ᱛᱮ ᱠᱟᱹᱴᱤᱡ ᱫᱟᱜ ᱠᱚ ᱢᱮᱱᱟᱜ ᱜᱮᱭᱟ ᱦᱟᱸᱜ ᱟᱨ ᱫᱟᱜ ᱫᱚ ᱦᱟᱸᱜ ᱱᱚᱜᱼᱚᱭ ᱛᱚ ᱦᱟᱸᱜ ᱛᱮᱦᱮᱧ ᱦᱚᱞᱟ ᱠᱚᱫᱚ ᱦᱟᱸᱜ-ᱮ ᱥᱤᱛᱩᱝ ᱟᱠᱟᱫ ᱜᱮᱭᱟ, ᱟᱫᱚ ᱪᱟᱥ ᱠᱟᱹᱢᱤ ᱫᱚ ᱦᱟᱸᱜ ᱯᱨᱟᱭ ᱦᱟᱸᱜ ᱪᱟᱵᱟ ᱦᱮᱡ ᱞᱮᱠᱟ ᱜᱮ᱾
ᱟᱪᱪᱷᱟ ᱵᱮᱥ ᱜᱮ ᱛᱟᱦᱚᱞᱮ ᱫᱚ᱾ ᱛᱚ ᱟᱨ ᱱᱚᱝᱠᱟ ᱪᱮᱫ ᱠᱚᱯᱮ ᱪᱟᱥ ᱵᱟᱲᱟᱭ ᱜᱮᱭᱟ ᱟᱯᱮ ᱥᱮᱫ ᱫᱚ ᱥᱚᱵᱡᱤ ᱠᱚᱫᱚ᱾
ᱥᱚᱵᱽᱡᱤ ᱠᱚᱫᱚ ᱟᱞᱮ ᱫᱚ ᱪᱟᱥ ᱵᱟᱲᱟ ᱫᱚ ᱟᱵᱮᱱ ᱟᱹᱞᱩ, ᱟᱹᱞᱩ ᱯᱚᱨᱮ ᱡᱷᱤᱸᱜᱟᱹ, ᱯᱚᱴᱚᱞ, ᱵᱷᱮᱱᱰᱤ᱾ ᱮᱸ ᱠᱩᱢᱲᱟ ᱱᱚᱜᱼᱚ ᱱᱟ ᱟᱭᱢᱟ ᱡᱟᱦᱟᱸ ᱛᱤᱱᱟᱹᱜ ᱡᱚᱢ ᱡᱤᱢ ᱡᱚᱢᱟᱜ ᱥᱚᱵᱽᱡᱤ ᱠᱚ ᱢᱟᱨᱤᱪ ᱠᱷᱚᱱᱟᱜ, ᱮᱸ ᱚᱱᱟ ᱠᱚᱫᱚ ᱡᱚᱛᱚ ᱜᱮ ᱦᱟᱸᱜ ᱪᱟᱥ ᱫᱚ ᱦᱩᱭᱩᱜ ᱜᱮᱭᱟ᱾
ᱯᱷᱮᱥ
ᱟᱯᱮ ᱥᱮᱱ ᱫᱚ ᱜᱚᱝᱠᱮ ᱪᱮᱫ ᱞᱮᱠᱟ?
ᱟᱞᱮ ᱥᱮᱫ ᱚᱱᱮ ᱞᱮᱠᱷᱟᱡ ᱥᱚᱵᱽᱡᱤ ᱠᱚᱫᱚ ᱪᱟᱥ ᱦᱩᱭᱩᱜ ᱜᱮᱭᱟ ᱟᱫᱚ ᱢᱮᱱᱞᱮᱠᱷᱟᱡ ᱤᱱᱠᱟᱹ ᱫᱚ ᱵᱟᱝ ᱦᱳᱭᱳᱜᱼᱟ ᱢᱟᱱᱮ ᱠᱟᱹᱴᱤᱡ ᱠᱚᱢ ᱜᱮ ᱦᱳᱭᱳᱜ ᱛᱮᱦᱮᱸᱱᱟ᱾ ᱡᱟᱦᱟᱸ ᱫᱚ ᱡᱚᱱᱰᱨᱟ ᱠᱚᱞᱮ ᱪᱟᱥ ᱵᱟᱲᱟᱭ ᱜᱮᱭᱟ᱾ ᱟᱨ ᱱᱚᱠᱟ ᱨᱮᱭᱟᱲ ᱫᱤᱱᱞᱮ ᱪᱟᱥ ᱜᱮᱭᱟ ᱡᱟᱦᱟᱸ ᱫᱚ ᱵᱤᱨᱤᱭᱟᱹ ᱵᱮᱸᱜᱟᱲ ᱵᱤᱞᱟᱹᱛᱤ ᱥᱮ ᱵᱟᱸᱫᱷᱟ ᱠᱚᱯᱤ ᱯᱷᱩᱞ ᱠᱚᱯᱤ ᱠᱚᱦᱚᱸ ᱫᱷᱟᱹᱱᱤᱭᱟᱹ ᱟᱲᱟᱜ ᱠᱚᱦᱚᱸ ᱚᱱᱟ ᱠᱚᱞᱮ ᱪᱟᱥ ᱜᱮᱭᱟ᱾ ᱟᱞᱮᱥᱮᱫ ᱫᱚ ᱠᱟᱹᱴᱤᱡ ᱫᱟᱜ ᱠᱚᱦᱚᱸ ᱠᱚᱢᱜᱮ ᱦᱮᱱᱟᱜ ᱠᱟᱫ ᱛᱮ ᱪᱟᱥ ᱠᱟᱹᱢᱤ ᱠᱚᱦᱚᱸ ᱠᱟᱹᱴᱤᱡ ᱠᱚᱢᱜᱮ ᱦᱩᱭᱩᱜ ᱛᱟᱦᱮᱸᱱᱟ᱾
ᱟᱫᱚ ᱟᱯᱮ ᱥᱮᱱ ᱫᱚ ᱜᱚᱝᱠᱮ ᱞᱟᱹᱭ ᱫᱟᱹᱧ ᱵᱟᱭ ᱫᱟᱜ ᱠᱟᱫ ᱛᱮ ᱚᱱᱠᱟ ᱫᱚ?
ᱟᱞᱮ ᱥᱮᱫ ᱫᱟᱜ ᱫᱚ ᱠᱟᱹᱴᱤᱡ ᱫᱟᱜ ᱮᱫ ᱜᱮᱭᱟ ᱟᱫᱚ ᱢᱮᱱ ᱞᱮᱠᱟ ᱚᱱᱠᱟ ᱫᱚ ᱵᱟᱭ ᱫᱟᱜ ᱫᱟᱠᱤ ᱡᱮᱢᱚᱱ ᱪᱟᱥ ᱠᱚᱦᱚᱸ ᱠᱟᱹᱢᱤ ᱠᱚᱦᱚᱸ ᱦᱩᱭᱩᱜ ᱢᱮ? ᱢᱟᱱᱮ ᱫᱟᱜ ᱫᱟᱭ ᱛᱚ ᱠᱷᱮᱛ ᱠᱚᱨᱮ ᱫᱟᱜ ᱠᱚᱦᱚᱸ ᱵᱟᱝ ᱛᱤᱸᱜᱩᱱ ᱠᱟᱱᱛᱮ ᱠᱷᱮᱛ ᱠᱟᱹᱢᱤ ᱦᱚᱸ ᱵᱟᱝ ᱦᱩᱭᱩᱜ ᱠᱟᱱᱟ ᱥᱮ᱾
ᱦᱮᱸ᱾
ᱛᱚ ᱜᱚᱝᱠᱮ ᱟᱯᱮ ᱥᱮᱫ ᱫᱚ ᱱᱚᱠᱟ ᱤᱭᱟᱹ ᱠᱮᱱᱮᱞ ᱠᱚ ᱢᱮᱱᱟᱜ ᱠᱟᱫᱟ ᱥᱮ ᱱᱚᱠᱟ ᱥᱤᱨᱢᱟ ᱫᱟᱜ ᱛᱤᱜᱤᱯᱮ ᱪᱟᱥ ᱛᱟᱦᱮᱱᱟ ᱟᱯᱮ ᱫᱚ?
ᱪᱟᱥ ᱵᱚᱞᱛᱮ ᱜᱮᱞᱮ ᱫᱚ ᱟᱞᱮᱫᱚ ᱥᱮᱨᱢᱟ ᱫᱟᱜ ᱛᱮᱜᱮ ᱦᱟᱸᱜ ᱢᱮᱱᱟᱜ ᱞᱮᱭᱟ ᱪᱟᱥ ᱫᱚ ᱟᱨ ᱟᱞᱮ ᱥᱮᱱ ᱫᱚ ᱱᱚᱝᱠᱟ ᱦᱟᱸᱜ ᱠᱮᱱᱮᱞ ᱥᱩᱵᱤᱫᱷᱟ ᱫᱚ ᱚᱱᱠᱟ ᱫᱷᱟᱨᱟ ᱫᱚ ᱵᱟᱹᱱᱩᱜᱼᱟ ᱢᱮᱱᱟᱜ ᱫᱚ ᱢᱮᱱᱟᱜᱼᱟ ᱠᱤᱱᱛᱩ ᱡᱟᱦᱟᱸ ᱮᱴᱟᱜ ᱠᱚᱨᱮ ᱧᱮᱞᱚᱜ ᱠᱟᱱᱟ ᱞᱟᱹᱴᱩ ᱞᱟᱹᱴᱩ ᱠᱮᱱᱮᱞ ᱠᱮᱱᱮᱞ ᱠᱚ ᱢᱮᱱᱟᱜᱼᱟ ᱟᱫᱚ ᱟᱞᱮ ᱫᱷᱟᱨᱮ ᱫᱚ ᱚᱱᱠᱟ ᱠᱮᱱᱮᱞ ᱫᱚ ᱦᱟᱸᱜ ᱵᱟᱝ ᱞᱟ ᱫᱚᱠᱚ ᱞᱟᱣ ᱠᱟᱫᱟ ᱢᱟᱱᱮ ᱤᱭᱟᱹ ᱞᱮᱠᱟ ᱰᱷᱚᱸᱜᱟ ᱤᱱᱟᱹᱜ ᱞᱟᱹᱴᱩ ᱢᱟᱱᱮ ᱫᱚᱢᱮ ᱚᱥᱟᱨ ᱦᱚᱸ ᱵᱟᱝᱠᱚ ᱞᱟᱣ ᱠᱟᱫᱟ ᱚᱱᱠᱟᱛᱮ ᱫᱟᱜ ᱫᱚ ᱦᱮᱡ ᱥᱮᱱᱚᱜ ᱵᱟᱲᱟᱜ ᱜᱮᱭᱟ ᱟᱫᱚ ᱚᱱᱟ ᱫᱟᱜ ᱛᱮᱫᱚ ᱪᱟᱥ ᱫᱚ ᱟᱨ ᱵᱟᱝ ᱦᱩᱭᱩᱜᱼᱟ ᱛᱚ ᱢᱟᱱᱮ ᱠᱟᱹᱴᱤᱡ ᱧᱚᱜ ᱫᱟᱜ ᱛᱤᱸᱜᱩᱱᱟ ᱥᱮ ᱟᱨ ᱵᱤᱥᱤ ᱛᱳ ᱫᱟᱜ ᱦᱚᱸ ᱱᱚᱜᱼᱚᱭ ᱦᱟᱸᱜ ᱟᱵᱚ ᱥᱮᱱ ᱫᱚ ᱡᱮᱢᱚᱱ ᱵᱟᱭ ᱫᱟᱜ ᱮᱫᱟ ᱟᱨ ᱚᱠᱟ ᱠᱚ ᱥᱮᱱ ᱫᱚ ᱧᱮᱞᱚᱜ ᱠᱟᱱ ᱜᱮᱭᱟ ᱮᱸᱜ ᱵᱤᱥᱤᱭ ᱫᱟᱜ ᱮᱫᱟ ᱚᱠᱚᱭ ᱠᱚᱫᱚ ᱵᱳᱭᱱᱟ ᱚᱠᱟ ᱫᱤᱥᱚᱢ ᱠᱚᱨᱮ ᱫᱚ ᱵᱳᱭᱱᱟ ᱦᱩᱭᱩᱜ ᱠᱟᱱᱟ ᱟᱫᱚ ᱱᱚᱜᱼᱚ ᱱᱚᱝᱠᱟ ᱜᱮ ᱟᱵᱚ ᱥᱮᱱᱢᱟ ᱦᱟᱸᱜ ᱚᱱᱠᱟ ᱦᱚᱸ ᱵᱟᱭ ᱫᱟᱜ ᱟᱠᱟᱫᱟ ᱪᱟᱸᱫᱚ ᱵᱚᱸᱜᱟ ᱦᱟᱸᱜ ᱱᱮᱦᱚᱨ ᱛᱮ ᱚᱠᱟᱥᱮᱱ ᱪᱮᱫ ᱞᱮᱠᱟᱭ ᱫᱟᱜᱟ ᱞᱟᱹᱭ ᱛᱚ ᱟᱨ ᱵᱟᱝ ᱜᱟᱱᱚᱜ ᱠᱟᱱᱟ᱾
ᱟᱨ ᱜᱚᱝᱠᱮ ᱟᱯᱮ ᱥᱮᱫ ᱫᱚ ᱱᱚᱝᱠᱟ ᱱᱟᱦᱮᱞ ᱠᱚᱯᱮ ᱥᱤᱭᱟ ᱛᱚ? ᱪᱤᱫ ᱛᱮᱯᱮ ᱥᱤᱭ ᱜᱮᱭᱟ ᱱᱚᱠᱟ ᱴᱨᱟᱠᱴᱟᱨ ᱥᱮ ᱥᱮ ᱱᱚᱠᱟ ᱜᱟᱹᱭ ᱰᱟᱝᱨᱟ ᱛᱮ?
ᱱᱤᱛᱟᱨ ᱫᱚ ᱧᱮᱞ ᱢᱮ ᱜᱚᱝᱠᱮ ᱱᱮᱛᱟᱨ ᱫᱚ ᱥᱮ ᱰᱤᱡᱤᱴᱟᱞ ᱡᱩᱜᱽ ᱛᱚ ᱟᱨ ᱮᱸ ᱰᱟᱝ ᱨᱤ ᱦᱚᱸ ᱨᱤ ᱰᱟᱝᱨᱤ ᱦᱚᱸ ᱟᱹᱥᱩᱞ ᱠᱚᱨᱛᱮ ᱜᱮᱞᱮ ᱵᱮᱥᱤᱨ ᱵᱷᱟᱜᱽ ᱫᱚ ᱟᱹᱛᱤᱧᱮ ᱥᱮ ᱪᱤᱲᱭᱟᱹ ᱩᱱᱤ ᱯᱤᱪᱷᱚᱱ ᱨᱮ ᱢᱤᱫ ᱦᱚᱲ ᱛᱟᱦᱮᱸ ᱞᱟᱜᱟᱜᱼᱟ ᱟᱨ ᱴᱮᱠᱴᱟᱨ ᱛᱮᱠᱷᱟᱱ ᱫᱚ ᱱᱚᱝ ᱚᱱᱠᱟ ᱥᱩᱱᱩᱢ ᱠᱚ ᱫᱩᱞᱟᱜ ᱢᱮ ᱡᱟᱦᱟᱸ ᱛᱤᱱᱟᱹᱜ ᱥᱩᱱᱩᱢᱮᱢ ᱫᱩᱞ ᱫᱟᱲᱮᱭᱟᱜᱼᱟ ᱤᱱᱟᱹᱜ ᱜᱮᱭ ᱠᱟᱹᱢᱤ ᱠᱟᱛᱟᱢᱟ ᱟᱨ ᱰᱟᱝᱨᱤ ᱫᱚ ᱢᱤᱫ ᱫᱷᱟᱣ ᱞᱟᱸᱜᱟ ᱦᱚᱸ ᱢᱮᱱᱟᱜ ᱛᱟᱹᱠᱤᱱᱟ ᱥᱮ ᱟᱵᱚ ᱦᱚᱲ ᱞᱮᱠᱟᱜᱮ ᱡᱤᱣᱤ ᱛᱟᱹᱠᱤᱱ ᱩᱱᱠᱤᱱᱟᱜ ᱦᱚᱸ᱾ ᱮᱸᱜ ᱟᱨ ᱵᱮᱥᱤ ᱵᱮᱥᱤ ᱦᱚᱸᱛᱚ ᱟᱨ ᱵᱟᱝᱠᱤᱱ ᱜᱟᱱᱟ ᱛᱚ ᱡᱮ ᱮᱸ ᱰᱟᱝᱨᱤ ᱟᱨ ᱠᱟᱲᱟᱣᱟᱜ ᱛᱩᱞᱚᱱᱟ ᱞᱮ ᱪᱮᱫ ᱵᱟᱝ ᱠᱟᱱᱟ ᱛᱚ ᱡᱮᱢᱚᱱ ᱠᱟᱰᱟᱣᱟᱜ ᱫᱚ ᱡᱳᱨ ᱵᱮᱥᱤ ᱛᱟᱦᱮᱱ ᱛᱟᱠᱚᱣᱟ ᱧᱮᱞ ᱵᱮᱱ ᱠᱟᱲᱟ ᱠᱚᱫᱚ ᱟᱨ ᱠᱟᱹᱴᱤᱡ ᱢᱳᱴᱟ ᱫᱷᱟᱨᱟ ᱦᱚᱸᱠᱚ ᱛᱟᱦᱮᱱ ᱜᱮᱭᱟ ᱟᱨ ᱰᱟᱝᱨᱤ ᱦᱚᱸ ᱱᱮᱛᱟᱨ ᱫᱚ ᱛᱤᱱᱟᱹᱜ ᱵᱮᱱ ᱟᱫᱚ ᱵᱮᱱ ᱟᱵᱮᱱ ᱦᱚᱸᱠᱚ ᱟᱥ ᱠᱚᱥᱴᱚᱜ ᱟᱵᱮᱱ ᱱᱮᱛᱟᱨ ᱫᱚ ᱟᱫᱚ ᱚᱱᱟ ᱠᱷᱟᱹᱛᱤᱨ ᱛᱮ ᱵᱮᱥᱤᱨ ᱵᱷᱟᱜ ᱫᱚ ᱴᱮᱠᱴᱟᱨ ᱠᱚᱛᱮ ᱜᱮ ᱟᱨ ᱡᱟᱦᱟᱸ ᱠᱚᱨᱮ ᱵᱟᱝ ᱜᱟᱱᱚᱜᱼᱟ ᱚᱱᱟ ᱠᱚᱨᱮᱛᱮ ᱤᱭᱟᱹᱛᱮ ᱦᱩᱭᱩᱜᱼᱟ ᱱᱟᱦᱮᱞ ᱛᱮ᱾
ᱟᱞᱮ ᱥᱮᱫ ᱦᱚ ᱧᱮᱞ ᱞᱮᱠᱷᱟᱡ ᱚᱱᱠᱟᱜᱤ ᱴᱟᱠᱴᱟᱹᱨ ᱛᱮ ᱠᱚ ᱥᱤ ᱮᱫ ᱛᱟᱦᱮᱱᱟ ᱢᱟᱱᱮ ᱟᱹᱰᱤ ᱞᱚᱜᱚᱱ ᱜᱮ ᱥᱤᱭᱟ ᱟᱨ ᱠᱟᱹᱢᱤ ᱦᱚᱸ ᱡᱚᱞᱫᱤ ᱜᱮ ᱦᱩᱭᱩᱜᱼᱟ᱾
ᱟᱨ ᱡᱟᱦᱟᱸ ᱠᱚᱨᱮ ᱫᱚ ᱠᱟᱹᱴᱤᱡ ᱠᱟᱹᱴᱤᱡ ᱠᱷᱮᱛ ᱠᱚ ᱛᱟᱦᱮᱸᱱᱟ ᱛᱚ ᱚᱱᱟ ᱠᱚᱨᱮ ᱫᱚ ᱵᱚᱞᱮ ᱰᱟᱝᱨᱟ ᱠᱚᱞᱮ ᱤᱫᱤ ᱠᱚ ᱜᱮᱭᱟ᱾ ᱱᱟᱦᱮᱞ ᱡᱚᱲᱟ ᱠᱟᱛᱮᱜ ᱡᱟᱦᱟᱸ ᱠᱚᱨᱮ ᱫᱚ ᱴᱨᱟᱠᱴᱟᱨ ᱠᱚ ᱵᱟᱝ ᱵᱚᱞᱚᱜᱼᱟ᱾ ᱚᱱᱠᱟᱱ ᱡᱟᱭᱜᱟ ᱟᱸ ᱜᱟᱹᱭ ᱰᱟᱝᱨᱟ ᱛᱮᱜᱮᱞᱮ ᱥᱤ ᱮᱫ ᱛᱟᱦᱮᱱᱟ᱾ ᱟᱨ ᱜᱚᱝᱠᱮ ᱟᱯᱮ ᱥᱮᱫ ᱫᱚ ᱱᱩᱠᱩ, ᱤᱭᱟᱹ ᱢᱮᱱᱫᱟᱹᱧ ᱯᱷᱩᱴᱵᱚᱞ ᱜᱮᱫᱤ ᱠᱚᱫᱚ ᱪᱮᱜ ᱞᱮᱠᱟ ᱦᱩᱭ ᱵᱟᱲᱟᱜ ᱠᱟᱱᱟ ᱥᱮ ᱵᱟᱝ?
ᱦᱮᱸ ᱯᱷᱩᱴᱵᱚᱞ ᱜᱟᱛᱮᱜ ᱠᱚᱫᱚ ᱦᱩᱭᱩᱜ ᱜᱮᱭᱟ ᱟᱫᱚ ᱱᱚᱝᱠᱟ ᱦᱟᱸᱜ ᱞᱟᱹᱴᱩ ᱞᱟᱹᱴᱩ ᱠᱷᱮᱞᱚᱰ ᱠᱚᱫᱚ ᱦᱟᱸᱜ ᱟᱞᱮ ᱱᱤᱭᱟᱹ ᱠᱚ ᱨᱮ ᱫᱚ ᱦᱟᱸᱜ ᱚᱱᱠᱟ ᱫᱚ ᱵᱟᱝ ᱦᱩᱭᱩᱜᱼᱟ ᱵᱚᱪᱷᱚᱨ ᱨᱮ ᱵᱟᱨ ᱫᱷᱟᱣ ᱵᱟᱠᱷᱟᱱ ᱢᱤᱫ ᱫᱷᱟᱣ ᱦᱩᱭᱩᱜᱼᱟ ᱞᱟᱹᱴᱩ ᱠᱮ ᱞᱟᱹᱴᱩ ᱧᱚᱜ ᱠᱷᱮᱞ ᱫᱚ᱾
ᱟᱪᱪᱷᱟ
ᱟᱨ ᱱᱚᱜ ᱱᱚᱝᱠᱟ ᱠᱟᱹᱴᱤᱡ ᱢᱟᱪᱷᱟ ᱫᱷᱟᱨᱟ ᱠᱷᱮᱞ ᱫᱚ ᱦᱩᱭᱩᱜᱼᱟ ᱱᱚᱜᱼᱚᱭ ᱢᱤᱱᱤ ᱜᱩᱞᱤ ᱵᱚᱱ ᱞᱟᱹᱭ ᱡᱟᱦᱟᱸ᱾ ᱚᱱᱟ ᱠᱚᱫᱚ ᱦᱩᱭᱩᱜ ᱜᱮᱭᱟ ᱠᱟᱹᱴᱤᱡ ᱢᱟᱪᱟ ᱫᱷᱟᱨᱟ ᱠᱷᱮᱞ ᱫᱚ᱾ ᱟᱨ ᱟᱯᱮ ᱥᱮᱱ ᱫᱚ ᱦᱮᱸ ᱜᱚᱝᱠᱮ ᱞᱟᱹᱭ ᱵᱮᱱ᱾
ᱟᱞᱮ ᱥᱮᱜ ᱦᱚᱸ ᱱᱚᱝᱠᱟ ᱠᱷᱮᱞᱟ ᱫᱚ ᱦᱩᱭᱩᱜ ᱜᱮᱭᱟ ᱟᱹᱰᱤ ᱢᱟᱨᱟᱝ ᱢᱟᱨᱟᱝ ᱠᱷᱮᱞᱟ ᱠᱚ ᱦᱩᱭᱩᱜᱼᱟ ᱴᱩᱨᱱᱟᱢᱮᱱᱴ ᱠᱚ᱾ ᱟᱫᱚ ᱯᱟᱸᱪ ᱞᱟᱠᱷ ᱪᱷᱚ ᱞᱟᱠᱷ᱾ ᱟᱨ ᱱᱚᱝᱠᱟ ᱜᱚᱝᱠᱮ ᱟᱯᱮ ᱥᱮᱱ ᱫᱚ ᱢᱮᱱᱫᱟᱹᱧ, ᱱᱚᱝᱠᱟ ᱠᱷᱮᱞᱟ ᱠᱚ ᱦᱳᱭᱳ ᱜᱮᱭᱟᱚ ᱛᱚ ᱱᱚᱝᱠᱟ ᱪᱮᱜ ᱥᱤᱨᱯᱟᱹ ᱠᱚᱠᱚ ᱫᱚᱦᱚᱭ ᱜᱮᱭᱟ?
ᱟᱞᱮᱥᱮᱱ ᱥᱤᱨᱯᱟᱹ ᱫᱚ ᱦᱮᱸᱜ ᱯᱩᱭᱥᱟ ᱫᱤᱭᱮ ᱜᱮ ᱥᱤᱨᱯᱟᱹ ᱫᱚ ᱮᱸᱜ ᱯᱚᱭᱥᱟ ᱫᱤᱭᱟ ᱜᱮ ᱥᱤᱨᱯᱟ ᱫᱚ ᱛᱟᱦᱮᱱᱟ ᱟᱨ ᱱᱚᱝᱠᱟ ᱢᱮᱱ ᱚᱯᱷ ᱫᱟ ᱢᱮᱪ ᱱᱚᱜᱼᱚᱭ ᱠᱚ ᱞᱟᱹᱭ ᱞᱮᱠᱟ ᱚᱱᱟ ᱠᱚᱦᱚᱸ᱾ ᱯᱨᱟᱭᱤᱡᱽ ᱫᱚ ᱛᱟᱦᱮᱱ ᱜᱮᱭᱟ᱾ ᱟᱨ ᱚᱱᱠᱟ ᱦᱮᱸ ᱟᱨ ᱟᱯᱮ ᱥᱮᱱ ᱫᱚ ᱞᱟᱹᱭ ᱫᱤᱹᱧ ᱜᱚᱝᱠᱮ ᱮᱸᱜ ᱱᱚᱜᱼᱚᱭ ᱡᱮ ᱠᱷᱮᱞᱳᱰ ᱠᱚᱯᱮ ᱫᱚᱦᱚᱭᱟ ᱢᱟᱱᱮ ᱚᱱᱟ ᱥᱟᱶᱛᱮ ᱫᱚ ᱦᱮᱸ ᱯᱨᱳᱜᱨᱟᱢ ᱠᱚᱫᱚ ᱦᱩᱭᱩᱜ ᱜᱮᱭᱟ ᱥᱮ ᱵᱟᱝ?
ᱧᱮᱞ ᱞᱮᱠᱷᱟᱡ ᱟᱞᱮ ᱥᱮᱜ ᱜᱟᱝᱠᱮ ᱚᱝᱠᱟ - ᱠᱷᱮᱞᱟ ᱢᱟᱫᱽᱫᱷᱚᱢ ᱛᱮ ᱠᱳᱱᱳ ᱯᱨᱳᱜᱨᱟᱢ ᱫᱚ ᱵᱟᱝ ᱦᱩᱭᱩᱜ ᱜᱮᱭᱟ᱾ ᱢᱮᱱᱞᱮᱠᱷᱟᱡ ᱮᱠᱷᱚᱱ ᱟᱞᱮ ᱥᱮᱜ ᱢᱟ ᱦᱟᱸᱜ ᱱᱚᱜᱚᱭ ᱯᱨᱳᱜᱨᱟᱢ ᱠᱚᱦᱚᱸ ᱢᱟᱠᱩ ᱵᱮᱱ ᱞᱮᱠᱟ ᱠᱚ ᱵᱚᱱᱫᱚᱭᱮᱫ᱾
ᱱᱮ ᱯᱨᱳᱜᱨᱟᱢ ᱫᱚ ᱵᱟᱝ ᱦᱩᱭᱩᱜ ᱠᱷᱮᱞᱟ ᱫᱚ ᱟᱹᱰᱤᱜ ᱢᱟᱨᱟᱝ ᱢᱟᱨᱟᱝ ᱜᱮ ᱠᱷᱮᱞᱟ ᱠᱚ ᱦᱩᱭᱩᱜᱼᱟ ᱟᱫᱚ ᱠᱟᱹᱴᱤᱡ ᱯᱨᱳᱜᱨᱟᱢ ᱠᱚᱫᱚ ᱵᱟᱝ ᱦᱩᱭᱩᱜ ᱠᱟᱱᱟ᱾
ᱦᱮᱸ ᱟᱨ ᱜᱚᱝᱠᱮ ᱞᱟᱹᱭ ᱫᱟᱹᱧ ᱟᱵᱤᱱ ᱴᱷᱮᱡ ᱢᱤᱫᱴᱤᱡ ᱠᱩᱠᱞᱤ ᱞᱤᱧ ᱫᱚᱦᱚᱭᱮᱫᱟ᱾
ᱦᱳᱭ᱾
ᱱᱚᱜᱼᱚᱭ ᱡᱮ ᱟᱵᱚ ᱥᱚᱢᱟᱡᱽ ᱨᱮ ᱧᱮᱞᱚᱜ ᱠᱟᱱᱟ ᱵᱮᱥᱤᱨ ᱵᱷᱟᱜᱽ ᱫᱚ ᱛᱩᱢᱫᱟᱹᱜ ᱴᱟᱢᱟᱠ ᱵᱮᱵᱚᱦᱟᱨ ᱵᱟᱝ ᱦᱩᱭᱩᱜ ᱠᱟᱱᱟ ᱥᱮ ᱰᱤᱡᱮ ᱞᱟᱜᱽᱲᱮ ᱛᱮᱜᱮ ᱠᱚ ᱯᱟᱨᱚᱢ ᱮᱫᱟ ᱟᱨ ᱮᱸ ᱱᱚᱜᱼᱚ ᱱᱚᱝᱠᱟ ᱜᱤᱫᱽᱨᱟᱹ ᱠᱚᱦᱚᱸ ᱪᱷᱟᱯᱹᱨᱤ ᱠᱚᱠᱚ ᱮᱱᱮᱡ ᱵᱟᱲᱟᱭᱮᱫᱟ ᱛᱚ ᱱᱤᱭᱟᱹ ᱵᱟᱠᱷᱨᱟ ᱛᱮ ᱪᱮᱫ ᱵᱮᱱ ᱞᱟᱹᱭᱟ?
ᱱᱤᱭᱟᱹ ᱵᱟᱠᱷᱨᱟ ᱫᱚ ᱵᱮᱥ ᱞᱤᱧ ᱢᱮᱱᱫᱟ ᱡᱮ ᱱᱚᱣᱟ ᱠᱚᱫᱚ ᱟᱹᱰᱤ ᱠᱷᱟᱨᱟᱯ ᱜᱮᱭᱟ ᱡᱟᱦᱟᱸ ᱛᱩᱢᱫᱟᱜ ᱠᱚ ᱵᱟᱠᱩ ᱪᱮᱜ ᱫᱟ ᱟᱵᱚᱨᱮᱱ ᱱᱚᱶᱟ ᱡᱟᱦᱟᱸᱭ ᱠᱚ ᱱᱮᱛᱟᱨ ᱨᱮᱱ ᱜᱤᱫᱽᱨᱟᱹ ᱠᱚ ᱛᱚ ᱩᱝᱠᱩ ᱯᱚᱨᱮ ᱪᱟᱞᱟ ᱠᱟᱛᱮ ᱟᱹᱰᱤ ᱚᱥᱩᱵᱤᱫᱟ ᱦᱩᱭᱩᱜ ᱟᱥᱮ᱾ ᱡᱮ ᱟᱵᱩᱣᱟᱜ ᱠᱟᱞᱪᱟᱨ ᱠᱟᱱᱟ ᱚᱱᱟ ᱠᱩ ᱡᱩᱚᱴᱫᱤ ᱵᱟᱢ ᱪᱮᱜ ᱫᱚᱦᱚ ᱠᱟᱜ-ᱟ ᱛᱚ ᱯᱚᱨᱮᱨ ᱫᱤᱱ ᱚᱥᱩᱵᱤᱫᱟ ᱦᱩᱭᱩᱜ-ᱟ ᱟᱵᱩᱣᱟᱜ ᱜᱮ᱾ ᱦᱮᱸᱥᱮ ᱡᱮ ᱱᱤᱛᱚᱜ ᱰᱤᱡᱮ ᱠᱚᱠᱚ ᱵᱟᱡᱟᱭ-ᱟ ᱚᱱᱟ ᱠᱩ